ᱦᱸ ᱟᱸᱡᱚᱢ ᱮᱫᱟ ᱵᱤᱱ
ᱦᱮᱸ ᱟᱸᱡᱚᱢᱚᱜ ᱠᱟᱱᱟ ᱟᱞᱤᱧᱟᱜ ᱨᱚᱲ ᱟᱸᱡᱚᱢᱚᱜ ᱠᱟᱱᱟ᱾
ᱦᱩᱸ ᱦᱩᱸ ᱟᱸᱡᱚᱢᱚᱜ ᱠᱟᱱᱟ᱾
ᱡᱚᱦᱟᱨ ᱜᱮ᱾
ᱞᱟᱹᱭ ᱭᱮᱫᱟᱞᱤᱧ ᱵᱮᱥ ᱜᱮᱭᱟᱵᱤᱱ? ᱦᱮᱸ ᱡᱚᱦᱟᱨ ᱜᱮ᱾
ᱦᱮᱸ
ᱵᱮᱥ ᱜᱮᱭᱟᱵᱤᱱ
ᱦᱮᱸ ᱱᱟᱯᱟᱭ ᱵᱟᱲᱟ ᱜᱮ ᱟᱵᱤᱱ?
ᱦᱮᱸ ᱟᱹᱞᱤᱧ ᱦᱸ ᱵᱮᱥ ᱜᱮ᱾
ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱮᱤᱸ ᱡᱚᱜᱟ ᱨᱮᱹᱨᱮ ᱟᱨ ᱴᱷᱤᱠ ᱜᱮᱭᱟ ᱫᱚ᱾ ᱪᱮᱸᱵᱟ ᱪᱮᱸᱵᱟ ᱱᱚᱜᱼᱚᱭ ᱱᱤᱛᱚᱼᱜ ᱫᱩᱲᱩᱵ ᱵᱟᱲᱟ ᱦᱩᱭ ᱟᱠᱟᱱᱟ
ᱦᱮᱸ ᱚ ᱛᱩᱼᱭ ᱡᱚᱛ᱾ ᱛ ᱢᱚᱡᱽ ᱜᱮᱹᱭᱟ ᱠᱚ ᱟᱹᱞᱤᱧ ᱦᱚᱸ ᱚᱲᱟᱜ ᱨᱮ ᱜᱮ ᱪᱮᱫ ᱫᱚᱵᱮᱱ ᱪᱤᱠᱟᱹᱭᱟ? ᱫᱚ ᱢᱮ ᱥᱮᱨᱢᱟ ᱠᱚ ᱡᱟᱹᱲᱤᱸᱭᱟᱜᱼᱟ
ᱦᱮᱸ
ᱚᱱᱹᱛᱮ ᱫᱚ᱾
ᱦᱮᱸ ᱱᱮᱹᱛᱮ ᱦᱚᱭ ᱫᱟᱜ ᱡᱟᱹᱲᱤ ᱠᱟᱫᱟ
ᱚᱹᱢ ᱟᱼᱪᱪᱷᱟ ᱟᱼᱪᱪᱷᱟ
ᱚ ᱦᱩᱞ ᱢᱟᱦᱟ ᱪᱮᱫ ᱞᱮᱠᱟ ᱠᱚ ᱢᱟᱱᱟᱣ ᱠᱮᱫᱟ ᱟᱯᱮᱥᱮᱱ?
ᱦᱮᱸ ᱵᱮᱥ ᱜᱮ ᱢᱟᱱᱟᱼᱣ ᱵᱟᱚᱨᱟᱼᱣ ᱦᱩᱭᱱᱟ
ᱦᱮᱸ ᱦᱮᱸ ᱱᱚᱛᱮ ᱦᱚᱸᱟᱼ ᱯᱮᱥᱤ ᱜᱮ ᱱᱚᱛᱮ ᱫᱚ ᱢᱟᱱᱟᱣ ᱵᱟᱲᱟᱭ ᱜᱮᱼᱭᱟ ᱠᱚ ᱯᱨᱟᱭ ᱡᱟᱭᱜᱼᱟ ᱨᱮᱹᱜᱮ ᱤᱥᱠᱩᱞ ᱠᱚᱨᱮ ᱦᱚᱸ
ᱟᱼᱪᱷᱟ ᱟᱼᱪᱷᱟ ᱦᱮᱸ ᱟᱞ ᱫᱚ ᱱᱚᱝᱹᱠᱟ ᱥᱩᱨ ᱨᱮᱹᱜᱮ ᱥᱟᱢᱱᱜ ᱨᱮᱹᱜᱮ᱾ ᱩᱱᱠᱤᱱᱟᱼᱜ ᱤᱭᱟᱹ ᱢᱩᱨᱛᱤ ᱢᱮᱱᱟᱜᱼᱟ ᱛ ᱚᱱᱟ ᱠᱚ ᱯᱩᱡᱟᱹ ᱵᱟᱲᱟ ᱦᱩᱭᱩᱜ ᱜᱮᱹᱭᱟ ᱟᱫᱚ ᱚᱱᱟ ᱠᱚᱹᱜᱮ ᱯᱩᱡᱟᱹ ᱵᱟᱹᱲᱟ ᱦᱩᱭᱹᱱᱟ ᱦᱮᱸᱝ ᱛᱟᱦᱚᱞᱮ ᱠᱟᱹᱴᱤᱡ ᱵᱟᱯᱞᱟ ᱠᱚᱹᱨᱮᱱᱟᱼᱜ ᱥᱮᱣᱨᱟ ᱠᱚ ᱞᱟᱹᱭ ᱟᱼᱠᱚᱵᱤᱱ ᱥᱮ ᱪᱮᱫᱹᱞᱮᱠᱟ? ᱟᱼᱫᱚ ᱚᱱᱛᱮ ᱫᱚ᱾ ᱦᱮᱞᱳᱹ
ᱯᱨᱳᱜᱨᱼᱟᱢ ᱠᱚ ᱦᱩᱭᱩᱜᱼᱟ ᱥᱮ ᱵᱟᱝ ᱵᱚᱝ?
ᱯᱨᱳᱜᱨᱼᱟᱢ ᱠᱚ ᱨᱚᱲ ᱠᱚ ᱵᱟᱝ ᱟᱸᱡᱚᱢᱚᱼᱜ ᱠᱟᱱ ᱛᱟᱵᱮᱱᱟ ᱵᱮᱥ ᱛᱮ
ᱦᱮᱸᱮᱱ ᱥᱮ ᱵᱟᱝ
ᱦᱮᱸ ᱨᱚᱲ ᱵᱟᱝ ᱟᱸᱡᱚᱢᱚᱼᱜ ᱠᱟᱱ ᱛᱟᱵᱤᱱᱟ ᱦᱮᱸ ᱱᱤᱛᱚᱼᱜ ᱫᱚ ᱟᱸᱡᱚᱢᱚᱼᱜ ᱠᱟᱱᱟ ᱦᱮᱸ ᱦᱮᱸ ᱟᱸᱡᱚᱢᱚᱼᱜ
ᱚ ᱠᱟᱹᱴᱤᱼᱜ ᱚᱲᱟᱼᱜ ᱠᱚ ᱨᱮᱹᱦᱚᱸ ᱜᱮᱭᱟ ᱛᱚ ᱱᱮᱹᱛᱮ ᱫᱚ ᱩᱱᱟᱹᱜ ᱡᱤᱭᱳ ᱵᱟᱝ ᱪᱟᱞᱟᱼᱜ ᱟᱛ᱾ ᱟᱞᱮ ᱥᱮᱱ ᱫᱚ ᱮᱼᱭᱟ ᱛᱤᱞᱟᱹ ᱫᱚ
ᱵᱟᱝᱹᱜ
ᱞᱟᱹᱭ ᱫᱟᱞᱤᱧ ᱟᱼᱯᱮ ᱦᱩᱞ ᱢᱟᱦᱟ ᱵᱟᱨᱮᱛᱮ ᱯᱨᱳᱜᱨᱟᱢ ᱠᱚᱹᱯᱮ ᱫᱚᱦᱚ ᱵᱟᱲᱟᱭᱼᱟ ᱥᱮ ᱵᱟᱝ ᱚᱱᱹᱛᱮ
ᱵᱟᱝᱹᱜᱮ ᱵᱟᱝᱹᱜᱮ ᱵᱟᱝ ᱠᱚ ᱫᱚᱦᱚᱼᱭ ᱜᱮᱭᱼᱟ ᱱᱮᱛᱟᱨ ᱫᱚ ᱢᱟᱲᱟᱝ ᱫᱚ ᱯᱟᱹᱛ ᱛᱟᱭ ᱮᱱᱤᱡ ᱠᱚ ᱛᱟᱦᱮᱱ ᱜᱮ ᱛᱟᱦᱮᱱ ᱱᱮᱛᱟᱨ ᱫᱚ ᱵᱟᱝᱠᱚ ᱫᱚᱦᱚᱼᱭᱮᱫᱟ ᱚᱱᱛᱮ ᱫᱚ᱾
ᱫᱚᱦᱼᱭ ᱜᱮ ᱵᱟᱝ ᱦᱮᱸ ᱱᱚᱛᱮ ᱫᱚ ᱤᱭᱟᱹ ᱠᱚᱹᱫᱚ ᱵᱟᱝ ᱦᱩᱭᱩᱜᱼᱟ ᱯᱨᱳᱜᱨᱟᱢ ᱠᱚᱫᱚ ᱱᱚᱛᱮ ᱫᱚ ᱤᱱᱟᱹ ᱥᱤᱫᱩ ᱠᱟᱹᱱᱩ ᱵᱟᱠᱷᱨᱟ ᱛᱮ ᱜᱮ ᱚᱱᱟᱹ ᱜᱟᱭᱟᱱ ᱦᱩᱭᱩᱜᱼᱟ ᱩᱱᱠᱤᱱ ᱱᱤᱼᱭ ᱜᱮ ᱢᱟᱱᱮ ᱠᱚᱢᱮᱰᱤ ᱠᱚᱹᱫᱚ ᱵᱟᱝ ᱦᱩᱭᱩᱜᱼᱟ ᱩᱱᱠᱤᱱ ᱱᱤᱼᱭ ᱜᱮ ᱪᱮᱫ ᱢᱟᱼᱭ ᱟᱜᱩ ᱠᱮᱫᱟ᱾ ᱢᱤᱫ ᱫᱟᱢ ᱢᱤᱫ
ᱞᱚᱷᱟ ᱛᱮ ᱟᱼᱞᱮ ᱥᱮᱱ ᱦᱩᱭ ᱠᱚᱜᱼᱟ ᱱᱮᱛᱟᱨ ᱫᱟᱭ ᱫᱚ᱾ ᱩᱱᱠᱤᱱ ᱯᱩᱡᱟᱼᱭᱹ ᱠᱚ ᱦᱩᱭ ᱥᱟᱯᱲᱟᱼᱣ ᱠᱟᱛᱮᱫ ᱟᱫᱚ ᱯᱨᱚᱛᱤ ᱡᱳᱜᱤᱛᱟ ᱠᱚ ᱦᱩᱭᱩᱼᱜ ᱜᱮᱹᱭᱟ ᱮᱹᱠᱷᱚᱱ ᱫᱚ ᱢᱟᱱᱮ ᱡᱟᱦᱟᱱᱟᱼᱜ ᱫᱟᱹᱲ ᱠᱷᱮᱞ ᱠᱚ ᱤᱭᱟᱹ ᱠᱚ ᱚᱱᱟ ᱠᱚᱹᱜᱮ ᱡᱟᱹᱥᱛᱤ ᱫᱚ ᱪᱮᱫ ᱫᱚ ᱵᱟᱝ ᱟᱨ ᱞᱟᱦᱟ ᱛᱮᱫᱚ ᱢᱟᱹᱲᱟᱝ ᱫᱚ ᱦᱩᱭ ᱠᱟᱱ ᱛᱟᱦᱮᱱ ᱜᱮ ᱴᱚᱠᱹ ᱮᱱᱮᱡ ᱢᱟᱹᱬᱟᱢ ᱵᱮᱲᱟ ᱟᱼᱫᱚ ᱱᱮᱛᱟᱨ ᱫᱚ ᱵᱟᱝ ᱦᱩᱭᱩᱼᱜ ᱠᱟᱱᱟ
ᱚ ᱟᱼᱯᱮᱥᱮᱱ ᱥᱚᱨᱚᱦᱟᱼᱭ ᱵᱟᱦᱟ ᱠᱚ ᱪᱮᱫ ᱞᱮᱠᱟ ᱦᱩᱭᱩᱜᱼᱟ
ᱯᱟᱞᱮ
ᱦᱩᱸ
ᱥᱚᱦᱨᱟᱭ ᱠᱚ ᱥᱚᱦᱨᱟᱭ ᱫᱚ ᱵᱟᱝ ᱦᱩᱭᱩᱜ ᱜᱮᱭᱟ ᱱᱚᱛᱮ ᱫᱚ ᱚᱱᱛᱮ ᱪᱮᱫ ᱞᱮᱠᱟ ᱦᱩᱭᱩᱜᱼᱟ ᱠᱟᱹᱴᱤᱡ ᱞᱟᱹᱭᱵᱤᱱ
ᱟᱞᱮ ᱥᱮᱱ ᱦᱩᱭᱩᱜ ᱜᱮᱭᱟ ᱦᱮ ᱟᱞᱮ ᱫᱚ ᱯᱮᱫᱤᱱ ᱠᱚ ᱤᱭᱟᱹᱭᱟ ᱩᱢ ᱩᱢ ᱥᱟᱹᱨᱫᱤ ᱟᱨ ᱡᱟᱞᱮ
ᱦᱮᱸ ᱟᱪᱪᱷᱟ ᱩᱢ ᱢᱟᱦᱟ ᱨᱮᱫᱚ ᱪᱮᱫ ᱠᱚ ᱪᱤᱠᱟᱹ
ᱩᱢ ᱢᱟᱦᱟ ᱨᱮᱫᱚ ᱠᱟᱹᱴᱤᱡ ᱚᱱᱟ ᱧᱩᱢ ᱵᱟᱲᱟ ᱚᱱᱟ ᱡᱟᱦᱮᱨ ᱨᱮ ᱪᱮᱫ ᱞᱮᱠᱟ ᱠᱚ ᱧᱩᱢᱟ ᱡᱟᱦᱮᱨ ᱠᱷᱚᱱᱟᱜ ᱫᱚ ᱮᱴᱟᱜ ᱨᱮ ᱯᱮ ᱪᱟᱞᱟᱜᱼᱟ ᱧᱩᱢ ᱫᱚ
ᱦᱮᱸ ᱚ
ᱚᱸᱰᱮ ᱫᱚ ᱥᱤᱢ ᱠᱚ ᱵᱟᱝᱹ
ᱟᱼᱪᱷᱟ
ᱵᱚᱸᱝᱜᱟ ᱵᱟᱲᱟ ᱠᱟᱛᱮᱫ ᱚᱸᱰᱮ ᱰᱟᱝᱹᱨᱤ ᱠᱚ ᱪᱮᱫ ᱠᱚ ᱞᱮᱵᱮᱫ ᱯᱚᱥᱟᱜᱪᱚ ᱠᱚ ᱠᱚ ᱵᱤᱞᱤ ᱠᱚ ᱩᱱᱟᱹᱜ ᱦᱚᱸ ᱵᱟᱝᱞᱤᱧ ᱧᱮᱞ ᱟᱠᱟᱫᱟ ᱟᱹᱞᱤᱧ ᱫᱚ ᱛᱟᱯᱚᱨᱮ ᱛᱟᱸ ᱫᱚᱥᱟᱨ ᱫᱤᱱ ᱫᱚ ᱦᱩᱭᱩᱜᱼᱟ ᱤᱭᱟᱹ ᱩᱱ ᱩᱱᱠᱩ ᱰᱟᱝᱨᱤ ᱠᱚ ᱟᱛᱩ ᱨᱮᱠᱚ ᱠᱷᱩᱱᱴᱟᱹᱣ ᱵᱟᱲᱟ ᱠᱚᱣᱟ
ᱚ ᱚᱱᱟ ᱫᱚ ᱫᱤᱛᱭᱳ ᱫᱤᱱ ᱫᱚ
ᱦᱮ ᱫᱤᱛᱤᱭᱚ ᱫᱤᱱ ᱦᱤᱞᱳ ᱟᱹᱛᱩ ᱨᱮᱜᱮ ᱦᱩᱭᱩᱜᱼᱟ ᱟᱫᱚ ᱟᱹᱛᱩ ᱨᱮᱫᱚ ᱱᱮᱛᱟᱨ ᱫᱚᱠᱚ ᱰᱷᱟᱹᱞᱟᱹᱭ ᱠᱟᱫᱟ ᱛᱚ ᱵᱟᱝ ᱦᱩᱭᱩᱜᱼᱟ ᱟᱹᱛᱩ ᱨᱮᱫᱚ ᱟᱫᱚ ᱟᱹᱛᱩ ᱨᱮᱦᱚ ᱫᱚ ᱰᱟᱹᱟᱝᱨᱤ ᱠᱚᱫᱚ ᱵᱟᱹᱱᱩᱜ ᱠᱚᱣᱟ ᱛᱚ ᱚᱱᱠᱟ ᱫᱚ
ᱟᱨ ᱦᱮ
ᱟᱫᱚ ᱚᱱᱠᱟ ᱜᱮ ᱢᱤᱫ ᱵᱟᱨ ᱫᱤᱱ ᱦᱩᱭᱮᱱ ᱜᱮ ᱟᱨ ᱛᱟᱨ ᱫᱚᱥᱟᱨ ᱫᱤᱱ ᱫᱚᱠᱚ ᱫᱚᱦᱚᱭᱟ ᱱᱚᱠᱟ ᱢᱟᱱᱮ ᱢᱟᱱᱮ ᱟᱞᱮ ᱫᱚ ᱚᱱᱟ ᱡᱟᱦᱟ ᱯᱩᱨᱱᱤᱢᱟ ᱯᱩᱨᱱᱤᱢᱟ ᱨᱮ ᱦᱮᱻ ᱟᱫᱚ
ᱠᱟᱲᱟ ᱠᱷᱩᱱᱴᱟᱹᱣ ᱦᱮᱯᱨᱟᱣ ᱠᱚ ᱦᱩᱭᱩᱜᱼᱟ ᱚᱱᱟ ᱠᱚ ᱫᱚᱦᱚ ᱠᱟᱛ ᱥᱮᱫ ᱥᱮᱫᱤᱱ ᱜᱟᱰᱟ ᱠᱚ ᱠᱷᱩᱱᱴᱟᱹᱣ ᱵᱟᱲᱟ ᱛᱮ ᱟᱫᱚ ᱮᱱᱮᱡᱟ ᱠᱷᱩᱱᱴᱟᱹᱣ ᱯᱮᱨᱲᱟ ᱪᱟᱵᱟᱜᱼᱟ ᱥᱮᱫᱤᱱ ᱠᱚ ᱮᱱᱮᱡᱟ ᱥᱮᱛᱟᱜ ᱦᱟᱹᱨᱤᱡ ᱠᱚ ᱮᱱᱮᱡᱟ
ᱦᱩᱸ ᱦᱩ ᱱᱚᱛᱮ ᱫᱚ ᱚᱱᱠᱟ ᱠᱚᱫᱚ ᱵᱟᱝ ᱦᱩᱭᱩᱜ ᱜᱮᱭᱟ ᱛᱚ ᱦᱮᱸ ᱵᱟᱦᱟ ᱠᱚᱫᱚ ᱦᱩᱭᱩᱜ ᱜᱮᱭᱟ ᱟᱫᱚ ᱢᱚᱸᱡᱽᱛᱮ ᱚᱱᱠᱟ ᱞᱟᱹᱭ ᱧᱚᱜ ᱠᱮᱫᱟ ᱵᱮᱱ ᱵᱷᱟᱜᱤ ᱜᱮᱞᱤᱧ ᱵᱩᱡᱽ ᱠᱮᱫᱟ ᱠᱟᱨᱚᱱ ᱱᱚᱛᱮ ᱫᱚ ᱵᱟᱝ ᱦᱩᱭᱩᱜ ᱜᱮᱭᱟ ᱥᱮ ᱟᱫᱚ ᱚᱱᱟ ᱠᱷᱟᱹᱛᱤᱨ ᱛᱮ
ᱟᱞᱮᱥᱮᱱ ᱫᱚ ᱢᱟᱱᱮ ᱮᱠᱫᱚᱢ ᱜᱮᱵᱟᱝ
ᱩ ᱵᱟᱝ ᱜᱮ ᱮᱠᱫᱚᱢ ᱵᱟ ᱟᱹᱞᱤᱧ ᱢᱟ ᱵᱟᱹᱞᱤᱧ ᱢᱮᱱ ᱵᱟᱲᱟ ᱠᱟᱫᱟ ᱚᱱᱟ ᱠᱚᱫᱚ
ᱚ
ᱦᱩ
ᱟᱞᱮ ᱱᱚᱛᱮ ᱫᱚ ᱦᱮᱸ ᱦᱩᱭ ᱫᱚ ᱟᱫᱚ ᱟᱞᱮ ᱱᱚᱛᱮ ᱫᱚ ᱵᱟᱦᱟ ᱟᱨ ᱥᱚᱨᱦᱟᱭ ᱜᱮᱫᱚ ᱦᱩᱭᱩᱜᱼᱟ ᱛᱚ ᱵᱤᱥ ᱡᱟᱜ ᱡᱚᱢᱚᱠ ᱛᱮ
ᱚ ᱟᱪᱪᱷᱟ ᱟᱪᱪᱷᱟ ᱟᱞᱮᱥᱮᱫ ᱫᱚ ᱢᱟᱜᱢᱚᱬᱮ ᱦᱩᱭᱩᱜ ᱜᱮᱭᱟ ᱚᱱᱟᱦᱚᱸ ᱵᱟᱦᱟ ᱞᱮᱠᱟᱜᱮ ᱠᱷᱟᱱᱮᱠᱴᱟ ᱠᱤᱱᱛᱩ ᱢᱟᱜᱢᱬᱮ ᱫᱚ ᱠᱟᱹᱴᱤᱡ ᱡᱟᱸᱠ ᱜᱮ ᱦᱩᱭᱩᱜ ᱜᱮᱭᱟ
ᱦᱳ ᱢᱟᱜ ᱢᱚᱬᱮ ᱫᱚ ᱦᱮᱸ ᱟᱹᱞᱤᱧ ᱵᱟᱝᱞᱤᱧ
ᱢᱟᱜ ᱢᱚᱬᱮ ᱫᱚ ᱱᱚᱝᱠᱟᱜᱮ ᱵᱟᱦᱟ ᱞᱮᱠᱟᱜᱮ ᱟᱫᱚ ᱠᱟᱹᱴᱤᱡ ᱟᱞᱟᱫᱟᱜᱼᱟ ᱵᱟᱦᱟ ᱞᱮᱠᱟᱜᱮ
ᱠᱚᱭ ᱠᱚ ᱥᱮᱫ ᱫᱟ
ᱦᱩ ᱦᱩᱸ
ᱦᱮᱸ ᱵᱟ
ᱛᱚᱣᱟᱨ ᱠᱚ ᱵᱟᱭ ᱧᱟᱢᱮᱫ ᱛᱟᱵᱮᱱᱟ ᱥᱮ ᱪᱮᱫ
ᱡᱮᱢᱚᱱ ᱫᱟᱜ ᱠᱚ ᱫᱩᱞ ᱵᱟᱲᱟ ᱡᱮᱱᱚ ᱚᱱᱟ ᱠᱚᱨᱮ ᱫᱚ ᱵᱟᱝ ᱛᱟᱦᱮᱱ ᱵᱟᱝ
ᱵᱟᱝ ᱢᱟᱜ ᱢᱚᱬᱮᱸ ᱦᱤᱞᱳᱜ ᱢᱟᱜ ᱢᱚᱬᱮᱸ ᱨᱮᱦᱚᱸ ᱠᱚᱤᱭᱟ ᱵᱟᱥᱠᱮ ᱦᱤᱞᱳᱜ ᱦᱮᱸ ᱫᱟᱜ ᱫᱩᱞ ᱦᱩᱭᱩᱜ ᱜᱮᱭᱟ ᱥᱩᱫᱩ ᱯᱩᱡᱟᱹᱨᱮ ᱠᱟᱹᱴᱤᱡ ᱟᱞᱟᱫᱟ ᱦᱩᱭᱩᱜᱼᱟ ᱠᱟᱹᱴᱤᱡ
ᱚᱼᱼ ᱦᱮᱸ ᱟᱫᱚ ᱚᱱᱟ ᱢᱟᱜ ᱢᱚᱬᱮᱸ ᱫᱚ ᱠᱟᱹᱴᱤᱡ ᱞᱟᱹᱴᱩᱛᱮ ᱦᱤᱡᱩᱜᱼᱟ ᱛᱚ
ᱟᱫᱚ ᱚᱱᱠᱟ ᱥᱟᱱᱟᱢᱟᱜ
ᱯᱩᱡᱟᱹ ᱨᱮᱠᱚ ᱟᱞᱟᱫᱟᱭᱟ ᱵᱟᱠᱷᱟᱱ ᱫᱚ ᱚ ᱛᱟᱨᱯᱟ ᱠᱚ ᱠᱷᱟᱱᱡ ᱚᱱᱠᱟᱜ ᱜᱮ ᱢᱟᱡᱷ ᱢᱚᱫᱫᱷᱮ
ᱦᱮᱸ ᱦᱮᱸ ᱦᱮᱸ ᱤᱧᱟᱹᱜ ᱦᱚᱸ ᱱᱚᱛᱮ ᱫᱚ ᱤᱭ ᱛᱮᱢᱚᱱ ᱡᱤᱭᱳ ᱨᱮᱱᱟᱜ ᱫᱚ ᱵᱟᱹᱱᱩᱜ ᱟᱛᱚ ᱮᱭᱟᱨᱴᱮᱞ ᱜᱮ ᱢᱮᱱᱟᱜ ᱟᱛᱚ ᱟᱫᱚ ᱥᱤᱢ ᱦᱚᱸ ᱵᱟᱝ ᱠᱟᱱᱟ ᱮᱭᱟᱨᱴᱮᱞ ᱫᱚ ᱵᱟᱡᱟᱨ ᱨᱮ ᱛᱟᱦᱮᱸ ᱦᱩᱭᱩᱜᱼᱟ ᱛᱚ ᱚᱱᱟ ᱦᱚᱛᱮᱡ ᱛᱮ ᱮᱭᱟᱨᱴᱮᱞ ᱫᱚ ᱵᱟᱝ ᱵᱮᱵᱚᱦᱟᱨ ᱦᱩᱭᱩᱜᱼᱟ
ᱟᱹᱞᱤᱧᱟᱜ ᱦᱚᱸ ᱡᱤᱣᱤ ᱠᱟᱱ ᱜᱮᱭᱟ ᱟᱫᱚ ᱚᱱᱠᱟᱜ ᱜᱮ ᱰᱤᱥᱴᱟᱵᱽ ᱫᱟᱭ
ᱦᱮᱸ
ᱟᱯᱮᱱᱟ ᱠᱚᱨᱮ ᱪᱮᱫ ᱠᱚ ᱞᱟᱹᱭᱟ ᱱᱚᱜᱚᱭ ᱡᱮᱢᱚᱱ ᱟᱢᱵᱟᱵᱩᱛᱤ ᱠᱚ ᱟᱢᱵᱟᱵᱩᱛᱤ ᱯᱩᱛᱷᱤ ᱠᱚᱫᱚ ᱦᱩᱭᱩᱜᱼᱟᱥ ᱥᱮ ᱵᱟᱝ
ᱦᱮᱸ ᱦᱮᱸ ᱟᱢ ᱵᱟᱵᱚᱛᱤ ᱠᱚ ᱦᱩᱭᱩᱜ ᱜᱮᱭᱟ ᱦᱛᱚ ᱟᱢᱵᱟᱵᱚᱛᱤ ᱠᱚ ᱠᱤᱪᱷᱩ ᱫᱤᱱ ᱞᱟᱦᱟ ᱢᱟᱲᱟᱝ ᱪᱟᱞᱟᱣᱱᱟ ᱦᱩᱭᱩᱜ ᱜᱮᱭᱟ ᱱᱚᱛᱮ ᱫᱚ ᱚᱱᱛᱮ ᱫᱚ
ᱦᱮᱸ ᱱᱚᱛᱮ ᱦᱚᱸ ᱦᱩᱭᱩᱜ ᱟᱢᱵᱟᱵᱚᱛᱤ ᱠᱚᱫᱚ ᱚᱱᱟ ᱢᱟᱜ ᱢᱚᱬᱮ ᱵᱟᱫ ᱠᱟᱛᱮᱫ ᱟᱢᱵᱟᱵᱛᱤ ᱥᱚᱨᱦᱟᱭ ᱵᱟᱦᱟ ᱚᱱᱟ ᱠᱚᱫᱚ ᱦᱩᱭᱩᱜ ᱜᱮᱭᱟ ᱡᱚᱛᱚ ᱜᱮ ᱦᱮᱸ
ᱚᱱᱟ ᱫᱚ ᱪᱮᱫ ᱞᱟ ᱠᱷ ᱦᱮᱸ ᱞᱟᱹᱭ ᱮᱟᱞᱤᱧ ᱚᱱᱟ ᱫᱚ ᱪᱮᱫ ᱞᱮᱠᱟ ᱢᱟᱱᱟᱣ ᱦᱩᱭᱩᱜ ᱜᱮ
ᱦᱮ ᱟᱢᱵᱟᱵᱩᱛᱤ
ᱦᱮᱞᱳ
ᱚᱱᱟ ᱫᱚ ᱢᱟᱱᱟ ᱫᱚ ᱠᱟᱱᱴᱷᱟᱲ ᱠᱚ ᱡᱚᱢ ᱵᱟᱲᱟ ᱦᱩᱭᱩᱜᱼᱟ ᱩᱞ ᱜᱚ
ᱚ ᱦᱮᱸ ᱦᱮᱸ ᱟᱸᱡᱚᱢᱚᱜ ᱠᱟᱱᱟ ᱟᱨ ᱛᱟᱦᱚᱞᱮ ᱤᱭᱟᱹ ᱯᱤᱴᱷᱟᱹ ᱠᱚᱫᱚ ᱵᱮᱱᱟᱣ ᱦᱩᱭᱩᱜ ᱜᱮᱭᱟ ᱥᱮ ᱵᱟᱝ ᱦᱮᱞᱳ ᱦᱮᱞᱳ ᱦᱮᱞᱳ ᱦᱮᱞᱳ